ᱦᱮᱞᱳ
ᱦᱮᱞᱳᱣ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱪᱮᱫ ᱠᱚᱢ ᱪᱤᱠᱟ ᱵᱟᱲᱟᱭᱮᱫᱼᱟ
ᱱᱚᱜ-ᱚᱭ ᱛᱤᱸᱜᱩ ᱵᱟᱲᱟᱭ ᱠᱟᱱᱟ ᱞᱤᱧ
ᱡᱚᱢ ᱵᱟᱲᱟ ᱠᱚ ᱦᱩᱭᱱᱟ ᱥᱮ ᱵᱟᱝ? ᱱᱚᱸᱜᱼᱚᱭ ᱫᱩᱲᱩᱵ ᱵᱟᱲᱟ ᱦᱩᱭ ᱠᱟᱱᱟ ᱟᱫᱚ ᱡᱚᱢ ᱵᱟᱲᱟ ᱠᱚ ᱦᱩᱭᱱᱟ ᱥᱮ ᱵᱟᱝ
ᱡᱚᱢ ᱵᱟᱲᱟ ᱠᱚᱫᱚ ᱦᱩᱭᱱᱟ᱾ ᱟᱵᱮᱱ ᱵᱮᱱ ᱡᱚᱢᱼᱼ ᱟᱵᱮᱱ ᱟᱵᱮᱱ ᱫᱚᱵᱮᱱ ᱡᱚᱢ ᱵᱟᱲᱟ ᱠᱮᱫᱟ ᱥᱮ ᱵᱟᱝ?
ᱦᱮᱸ ᱟᱹᱞᱤᱧᱟᱜ ᱫᱚ ᱡᱚᱢ ᱠᱚᱫᱚ ᱦᱩᱭ ᱠᱟᱱᱟ᱾
ᱚᱸ
ᱛᱟᱦᱚᱞᱮ ᱚᱱᱛᱮ ᱫᱚ ᱟᱯᱮ ᱥᱮᱫ ᱫᱚ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜᱼᱟ ᱱᱤᱛᱳᱜ ᱫᱚ
ᱟᱨ ᱱᱤᱛᱚᱜ ᱫᱚ ᱪᱮᱫ ᱠᱚᱞᱤᱧ ᱪᱤᱠᱟᱹᱭᱟ ᱱᱤᱛᱚᱜ ᱫᱚ ᱠᱟᱹᱴᱤᱡ ᱞᱤᱧ ᱫᱩᱲᱩᱵ ᱵᱟᱲᱟᱭᱟ ᱠᱟᱹᱴᱤᱡ ᱞᱤᱧ ᱡᱤᱨᱟᱹᱣ ᱵᱟᱲᱟᱜᱼᱟ ᱫᱟᱠᱟ ᱠᱚ ᱡᱚᱢ ᱦᱩᱭᱱᱟ ᱥᱮ
ᱟᱪᱪᱷᱟ ᱟᱪᱪᱷᱟ ᱫᱤᱭᱮ ᱚᱱᱛᱮ ᱫᱚ ᱪᱮᱫ ᱠᱚ ᱪᱟᱥᱼᱵᱟᱥ ᱦᱩᱭᱩᱜ ᱛᱟᱦᱮᱱ ᱜᱮᱭᱟ ᱟᱯᱮ ᱥᱮᱫ
ᱦᱮᱸ
ᱟᱯᱮ ᱥᱮᱫ ᱫᱚ ᱪᱮᱫ ᱠᱚ ᱪᱟᱥ ᱵᱟᱥ ᱦᱩᱭᱩᱜ ᱛᱟᱦᱮᱱ ᱜᱮᱭᱟ ᱚᱱᱛᱮ
ᱯᱚᱴᱚᱞ, ᱟᱹᱞᱩ, ᱡᱷᱤᱸᱜᱟᱹ, ᱠᱟᱨᱞᱟ ᱵᱷᱚᱨᱵᱚᱴᱤ
ᱡᱚᱛᱚ ᱞᱮᱠᱟ ᱜᱮ ᱛᱟᱦᱚᱞᱮ ᱪᱟᱥ ᱵᱟᱥ ᱠᱚᱫᱚ ᱦᱩᱭᱩᱜ ᱠᱟᱱ ᱜᱮᱭᱟ ᱵᱟᱝ
ᱦᱮᱸ
ᱟᱯᱮ ᱥᱮᱫ ᱫᱚ
ᱟᱞᱮ ᱥᱮᱫ ᱫᱚ ᱦᱟᱸᱜ ᱱᱤᱛᱚᱜ ᱫᱚ ᱚᱲᱟᱜ ᱫᱩᱣᱟᱹᱨ ᱠᱚᱫᱚ ᱚᱱᱠᱟ ᱪᱟᱥ ᱵᱟᱥ ᱠᱚᱫᱚ ᱱᱚᱛᱮ ᱫᱚ ᱦᱟᱜ ᱫᱟᱜ ᱨᱮᱱᱟᱜ ᱥᱚᱝᱠᱚᱴ ᱢᱮᱱᱟᱜ ᱚᱱᱟᱛᱮ ᱪᱟᱥ ᱵᱟᱥ ᱠᱚᱫᱚ ᱡᱟᱣᱦᱳᱠ ᱵᱮᱥᱤ ᱫᱚ ᱵᱟᱝ ᱦᱩᱭᱩᱜ ᱛᱟᱦᱮᱱ ᱜᱮᱭᱟ
ᱟᱞᱮ ᱥᱮᱫ ᱦᱚᱸ ᱫᱟᱜ ᱨᱮᱱᱟᱜ ᱫᱚ ᱥᱚᱝᱠᱚᱴ ᱢᱮᱱᱟᱜ ᱟᱠᱟᱫᱟ ᱪᱤᱠᱟᱹᱭᱟᱢ ᱟᱫᱚ ᱱᱤᱛᱚᱜ ᱫᱚ ᱠᱟᱹᱴᱤᱡ ᱫᱟᱜ ᱨᱮᱱᱟᱜ ᱥᱚᱝᱠᱚᱴ ᱢᱮᱱᱟᱜᱼᱟ ᱟᱞᱮ ᱥᱮᱫ ᱱᱚᱛᱮ ᱦᱚᱸ
ᱦᱩᱸ ᱦᱩᱸ ᱚᱸᱰᱮ ᱜᱮᱛᱚ ᱥᱮ ᱡᱚᱛᱚ ᱥᱮᱡ ᱡᱚᱛᱚ ᱨᱚᱠᱚᱢ ᱥᱩᱵᱤᱫᱟ ᱵᱟᱝ ᱛᱟᱦᱮᱱ ᱛᱟᱵᱚᱱᱟ ᱚᱱᱟ ᱠᱟᱹᱴᱤᱡ ᱚᱥᱩᱵᱤᱫᱟ ᱫᱚ ᱦᱩᱭᱩᱜ ᱛᱟᱦᱮᱱ ᱜᱮᱭᱟ
ᱦᱮᱸ
ᱛᱟᱦᱚᱞᱮ ᱟᱨ ᱚᱱᱟ ᱪᱷᱟᱲᱟ ᱟᱨ ᱪᱮᱫ ᱠᱚᱯᱮ ᱪᱟᱥ ᱛᱟᱦᱮᱱ ᱜᱮᱭᱟ ᱚᱱᱛᱮ ᱫᱚ
ᱟᱨ ᱤᱭᱟᱹ ᱥᱟᱝ ᱟᱹᱞᱩ ᱠᱚ
ᱟᱪᱪᱷᱟ ᱟᱪᱪᱷᱟ
ᱥᱟᱝ ᱟᱹᱞᱩ ᱠᱚ
ᱡᱚᱛᱚ ᱧᱚᱜ ᱞᱮᱠᱟ ᱜᱮ ᱵᱟᱝ
ᱟᱨ ᱥᱳᱥᱟ ᱠᱚ
ᱟᱪᱪᱷᱟ ᱡᱚᱛᱚ ᱞᱮᱠᱟ ᱜᱮ ᱛᱟᱦᱚᱞᱮ ᱯᱮ ᱪᱟᱥ ᱛᱟᱦᱮᱱᱟ ᱥᱮ ᱪᱮᱫ?
ᱦᱮᱸ ᱦᱮᱸ ᱡᱷᱚᱛᱚ ᱞᱮᱠᱟ ᱜᱮᱞᱮ ᱪᱟᱥᱟ ᱟᱞᱮ ᱫᱚ
ᱛᱟᱦᱚᱞᱮ ᱚᱱᱛᱮ ᱫᱚ ᱫᱟᱜ ᱠᱚᱨᱮᱱᱟᱜ ᱚᱱᱠᱟ ᱚᱵᱷᱟᱵᱽ ᱫᱚ ᱵᱟᱹᱱᱩᱜ ᱟᱠᱟᱫᱟ ᱛᱚ
ᱱᱚᱛᱮ
ᱦᱮᱸ ᱡᱚᱛᱚ ᱡᱚᱠᱷᱚᱱ ᱯᱮ ᱪᱟᱥ ᱫᱟᱦᱟᱜ ᱛᱟᱦᱚᱞᱮ ᱫᱟᱜ ᱠᱚ ᱨᱮᱱᱟᱜ ᱚᱵᱷᱟᱵᱽ ᱫᱚ ᱱᱟᱦᱟᱜ ᱵᱟᱹᱱᱩᱜ ᱟᱠᱟᱫᱼᱟ
ᱠᱟᱹᱴᱤᱡ ᱢᱮᱱᱟᱜ ᱟᱠᱟᱫᱟ ᱠᱟᱹᱴᱤᱡ
ᱟᱪᱪᱷᱟ ᱟᱪᱪᱷᱟ ᱛᱷᱚᱲᱟ ᱛᱷᱚᱲᱤ ᱢᱮᱱᱟᱜ ᱟᱠᱟᱫᱼᱟ
ᱦᱮᱸ ᱛᱷᱚᱲᱟ ᱛᱷᱚᱲᱤ ᱢᱮᱱᱟᱜ ᱟᱠᱟᱫᱟ
ᱛᱟᱦᱚᱞᱮ ᱚᱱᱛᱮ ᱫᱚ ᱪᱮᱫ ᱵᱟᱜᱟᱱ ᱠᱚ ᱢᱮᱱᱟᱜ ᱟᱠᱟᱜᱼᱟ ᱟᱯᱮ ᱥᱮᱫ ᱫᱚ
ᱟᱞᱮᱥᱮᱫ ᱩᱞ ᱵᱟᱜᱟᱱ ᱠᱚ ᱠᱟᱱᱴᱷᱟᱲ ᱵᱟᱜᱟᱱ
ᱟᱪᱪᱷᱟ ᱟᱪᱪᱷᱟ ᱡᱚᱛᱚ ᱞᱮᱟᱜᱮ ᱢᱮᱱᱟᱜ ᱟᱠᱟᱫᱟ ᱥᱮ ᱪᱮᱫ
ᱢᱮᱱᱟᱜ ᱫᱚ ᱢᱮᱱᱟᱜ ᱟᱠᱟᱫᱟ᱾
ᱚᱱᱟ ᱪᱷᱟᱲᱟ ᱟᱨ ᱪᱮᱫ ᱜᱮ ᱵᱟᱹᱱᱩᱜ ᱟᱠᱟᱫᱟ
ᱦᱮᱸ
ᱚᱱᱟ ᱪᱷᱟᱲᱟ ᱟᱨ ᱪᱮᱫ ᱵᱟᱜᱟᱱ ᱠᱚᱜᱮ ᱵᱟᱹᱱᱩᱜ ᱟᱠᱟᱫᱟ
ᱟᱫᱚ ᱵᱚᱱᱩᱜ ᱟᱠᱟᱫᱟ ᱟᱯᱮ ᱥᱮᱫ ᱫᱚ
ᱟᱞᱮ ᱥᱮᱫ ᱫᱚ ᱱᱚᱜᱼᱚᱭ ᱥᱟᱨᱡᱚᱢ ᱵᱟᱜᱟᱱ ᱠᱚ ᱢᱮᱱᱟᱜ ᱟᱠᱟᱫᱟ ᱯᱚᱴᱟᱥ ᱵᱟᱜᱟᱱ ᱠᱚᱜᱮ ᱢᱮᱱᱟᱜ ᱟᱠᱟᱫᱟ ᱚᱱᱠᱟ ᱫᱚ ᱛᱟᱞᱮ ᱛᱟᱞᱮ ᱠᱷᱤᱡᱩᱨ ᱚᱱᱠᱟ ᱠᱚᱜᱮ ᱢᱮᱱᱟᱜ ᱟᱠᱟᱫᱟ ᱟᱫᱚ ᱚᱱᱠᱟ ᱫᱚ ᱵᱟᱠᱷᱟᱡ ᱡᱟᱹᱥᱛᱤ ᱫᱚ ᱵᱟᱹᱱᱩᱜ ᱟᱠᱟᱫᱟ
ᱚᱸ
ᱡᱟ ᱯᱩᱨᱤ ᱢᱟᱱᱮᱢ ᱞᱟᱹᱭ ᱠᱮᱫᱟ ᱱᱟᱦᱟᱜ ᱟᱯᱮ ᱥᱮᱫ ᱫᱚ ᱵᱟᱛᱨᱟ ᱞᱮᱠᱟᱜᱮ ᱢᱚᱱᱮ ᱦᱚᱭ ᱢᱮᱱᱟᱜ ᱟᱠᱟᱫᱟ
ᱚ
ᱟᱫᱚ ᱜᱚᱝᱠᱮ ᱚᱱᱛᱮ ᱫᱚ ᱢᱟᱲᱟᱝ ᱦᱩᱲᱩ ᱨᱚᱦᱚᱭ ᱠᱚᱫᱚ ᱦᱟᱜ ᱛᱤᱱᱟᱹᱜ ᱪᱚᱠᱚ ᱞᱟᱦᱟ ᱟᱠᱟᱱᱟ
ᱦᱟᱯᱮ ᱦᱳᱲᱩ ᱨᱚᱦᱚᱭ ᱠᱚᱫᱚ ᱯᱮ ᱫᱟᱜ ᱠᱚ ᱟᱹᱣᱨᱤ ᱧᱟᱢ ᱟᱞᱮ ᱛᱚ
ᱟᱪᱪᱷᱟ ᱟᱪᱪᱷᱟ ᱚᱱᱛᱮ ᱫᱚ ᱛᱟᱦᱚᱞᱮ ᱵᱟᱭ ᱫᱟᱜ ᱮᱫᱟ
ᱫᱟᱜ ᱟᱠᱟᱱᱟ ᱫᱟᱜ ᱟᱹᱣᱨᱤ ᱫᱟᱜᱟᱭ ᱱᱚᱛᱮ ᱫᱚ ᱠᱟᱹᱴᱤᱡ
ᱚᱱᱛᱮ ᱛᱟᱦᱞᱮ ᱵᱟᱭ ᱫᱟᱜ ᱡᱟᱲᱤᱭᱮᱜ ᱜᱮᱭᱟ ᱥᱮ ᱪᱮᱫ
ᱟᱨ ᱟᱨ ᱫᱟᱜ ᱫᱚᱭ ᱫᱟᱜ ᱜᱮᱭᱟ ᱢᱟᱡᱮ ᱢᱚᱫᱽᱷᱮ ᱠᱟᱴᱤᱡ ᱦᱟᱞᱠᱟ ᱦᱟᱞᱠᱟ ᱛᱷᱚᱲᱟ ᱛᱷᱚᱲᱟ
ᱟᱯᱮ ᱥᱮᱫ ᱫᱚ ᱪᱮᱫ ᱞᱮᱠᱟᱭ ᱫᱟᱜ ᱜᱮᱭᱟ
ᱫᱚᱢᱮ ᱫᱟᱜ ᱮᱫ ᱜᱮᱭᱟᱭ᱾
ᱟᱯᱷᱚᱨ ᱠᱚᱫᱚ ᱱᱚᱜᱼᱚᱭ ᱜᱤᱲᱤ ᱵᱟᱲᱟ ᱦᱩᱭ ᱟᱠᱟᱱᱟ
ᱦᱮᱸ
ᱞᱟᱹᱭ ᱮᱫ ᱛᱟᱦᱮᱱ ᱟᱯᱷᱦᱚᱨ ᱠᱚᱫᱚ ᱯᱮ ᱮᱨ ᱠᱮᱫᱟ ᱥᱮ ᱵᱟᱝ
ᱪᱮᱫ ᱵᱤᱱ ᱞᱟᱹᱭ ᱮᱫᱟ
ᱟᱯᱮ ᱥᱮᱫ ᱫᱚ ᱟᱯᱷᱚᱨ ᱠᱚᱫᱚ ᱯᱮ ᱜᱤᱰᱤ ᱠᱮᱫᱟ ᱥᱮ ᱵᱟᱝ
ᱵᱟᱞᱤᱧ ᱟᱡᱚᱢ ᱫᱟ ᱞᱟᱹᱭ ᱵᱮᱱ ᱟᱨ ᱢᱤᱫ ᱫᱷᱟᱣ᱾
ᱟᱯᱮ ᱥᱮᱫ ᱫᱚ ᱟᱯᱷᱟᱨ ᱠᱚᱫᱚ ᱯᱮ ᱜᱤᱰᱤ ᱠᱮᱫᱟ ᱥᱮ ᱵᱟᱝ?
ᱦᱮᱸ ᱜᱤᱰᱤ ᱫᱚ ᱦᱩᱭ ᱟᱠᱟᱱᱟ
ᱟᱯᱷᱚᱨ ᱠᱚ ᱜᱤᱰᱤ ᱵᱟᱲᱟ ᱦᱩᱭ ᱟᱠᱟᱱᱟ
ᱦᱮᱸ ᱟᱯᱮ ᱥᱮᱫ
ᱟᱞᱮ ᱥᱮᱫ ᱫᱚ ᱟᱯᱷᱚᱨ ᱠᱚ ᱜᱮ ᱤᱫᱤ ᱠᱟᱛᱮ ᱱᱚᱜᱼᱚᱭ ᱦᱲᱩ ᱨᱚᱦᱚᱭ ᱞᱟᱹᱜᱤᱫ ᱵᱮᱵᱚᱥᱛᱟ ᱠᱚ ᱦᱩᱭᱩᱜ ᱠᱟᱱᱟ ᱟᱯᱷᱚᱨᱜ ᱛᱚᱞᱟ ᱨᱚᱦᱚᱭ ᱞᱟᱹᱜᱤᱫ
ᱦᱮᱞᱳ
ᱛᱚᱞᱟ ᱨᱚᱦᱚᱭ ᱵᱟᱲᱟ ᱞᱟᱹᱜᱤᱫ ᱦᱟᱜ ᱱᱚᱜᱼᱚᱭ ᱵᱮᱵᱚᱥᱛᱟ ᱠᱚ ᱦᱩᱭᱩᱜ ᱠᱟᱱᱟ ᱱᱤᱛᱚᱜ
ᱚ
ᱟᱯᱮ ᱫᱚ ᱛᱟᱦᱚᱞᱮ ᱢᱟᱲᱟᱝ ᱫᱚ ᱟᱹᱣᱨᱤ ᱟᱹᱰᱤ ᱯᱮ ᱞᱟᱦᱟᱭᱟ ᱥᱮ ᱪᱮᱫ
ᱦᱮᱸ
ᱟᱯᱮᱫᱚ ᱟᱹᱣᱨᱤᱯᱮ ᱞᱟᱦᱟᱭᱟ ᱥᱮ ᱪᱮᱫ ᱢᱟᱲᱟᱝ ᱥᱮᱫ ᱫᱚ ᱟᱹᱣᱨᱤ ᱪᱟᱞᱟᱜᱼᱟ
ᱢᱟᱲᱟᱝ ᱥᱮᱫ ᱫᱚ ᱟᱹᱣᱨᱤ ᱪᱟᱞᱟᱜᱼᱟ
ᱢᱟᱱᱮ ᱞᱟᱹᱭ ᱦᱪᱚᱭᱮᱫᱟᱞᱤᱧ ᱟᱯᱮ ᱦᱳᱲᱳ ᱨᱚᱦᱚᱭ ᱠᱚᱫᱚ ᱟᱹᱣᱨᱤᱭᱟᱜᱼᱟ ᱱᱤᱛᱚᱜ ᱞᱟᱜᱤᱫ ᱫᱚ
ᱦᱳᱲᱳ ᱨᱚᱦᱚᱭ ᱠᱚ
ᱦᱳᱭ ᱦᱳᱭ ᱤᱱᱟᱹ ᱜᱮᱞᱤᱧ ᱞᱟᱹᱭ ᱚᱪᱚᱭᱮᱫᱟ᱾
ᱪᱮᱜ ᱵᱮᱱ ᱞᱟᱹᱭ ᱪᱚ ᱠᱮᱫᱟ ᱵᱟᱹᱧ ᱟᱸᱡᱚᱢ ᱞᱮᱫᱟ
ᱦᱳᱲᱩ ᱨᱚᱦᱚᱭ ᱠᱚᱫᱚ ᱛᱤᱱᱟᱹᱜ ᱥᱮᱫ ᱪᱟᱞᱟᱣ ᱠᱟᱱᱟ ᱮᱠᱷᱚᱱ ᱱᱚᱜ ᱚᱭ ᱛᱚ ᱟᱯᱷᱚᱨ ᱠᱚ ᱛᱚᱞᱟ ᱠᱚᱯᱮ ᱛᱩᱫ ᱵᱟᱲᱟ ᱠᱮᱫᱟ ᱥᱮ ᱵᱟᱝ
ᱟᱨ ᱛᱚᱞᱟ ᱠᱚᱫᱚ ᱛᱩᱫ ᱵᱟᱲᱟ ᱦᱩᱭᱩᱜ ᱠᱟᱱ ᱜᱮᱭᱟ
ᱵᱟᱵᱤᱱ ᱵᱩᱡ ᱫᱟᱲᱮᱭᱟᱜ
ᱦᱮᱜ
ᱤᱱᱟᱹ ᱜᱨᱞᱤᱧ ᱞᱟᱹᱭ ᱚᱪᱚᱭᱫᱟ ᱵᱟᱵᱮᱱ ᱵᱩᱡᱽ ᱫᱟᱲᱮᱭᱟᱜ ᱠᱟᱱᱟ
ᱚ ᱵᱟᱞᱤᱧ ᱟᱸᱡᱚᱢ ᱮᱫᱟ
ᱟᱪᱪᱷᱟ ᱟᱪᱪᱷᱟ ᱫᱮᱭᱟᱱ ᱟᱜ ᱵᱮᱱ ᱠᱟᱹᱴᱤᱡ ᱵᱟᱠᱷᱟᱡ ᱠᱚᱞ ᱠᱚ ᱰᱤᱥᱢᱤᱥ ᱪᱟᱞᱟᱜᱟ ᱦᱟᱜ
ᱦᱮᱸ
ᱫᱷᱮᱭᱟᱱᱟᱜ ᱢᱮ ᱠᱟᱹᱴᱤᱡ ᱵᱟᱠᱷᱟ ᱠᱚᱞ ᱠᱚ ᱰᱤᱥᱢᱤᱥ ᱠᱟᱜᱼᱟ ᱦᱟᱸᱜ ᱟᱞᱟᱝ ᱟᱜ ᱫᱚ
ᱦᱮ
ᱛᱟᱦᱚᱞᱮ ᱟᱯᱷᱳᱨ ᱠᱚᱫᱚ ᱛᱚᱞᱟ ᱠᱚᱫᱚ ᱛᱩᱫ ᱵᱟᱲᱟ ᱠᱟᱛᱮᱫ ᱛᱤᱥ ᱨᱚᱦᱚᱭ ᱵᱟᱲᱟᱭ ᱦᱩᱭᱩᱜᱼᱟ ᱛᱟᱦᱚᱞᱮ
ᱛᱚᱞᱟ ᱠᱚ
ᱛᱚᱜ ᱵᱟᱲᱟ ᱞᱮᱠᱟ ᱠᱷᱮᱛ ᱠᱚᱫᱚ ᱯᱮ ᱥᱤ ᱠᱮᱫᱟ ᱥᱮ ᱵᱟᱝ
ᱠᱷᱮᱛ ᱠᱚᱫᱚ ᱥᱤ ᱵᱟᱲᱟ ᱦᱩᱭᱩᱜ ᱠᱟᱱᱟ ᱟᱯᱮ
ᱟᱞᱮ ᱱᱚᱜᱼᱚᱭ ᱢᱟᱸᱰᱟ ᱭᱮᱫ ᱜᱮᱭᱟᱞᱮ ᱦᱟᱸᱜ ᱡᱟᱜᱮ ᱢᱟᱲᱟᱝ ᱥᱮᱫ ᱞᱟᱦᱟ ᱪᱟᱞᱟᱣ ᱟᱠᱟᱱᱟ ᱢᱟᱸᱰᱟᱭᱮᱫ ᱜᱮᱭᱟ ᱞᱮ ᱮᱠᱷᱚᱱ ᱫᱚ
ᱳ᱾
ᱞᱚᱥᱚᱜ ᱠᱚᱫᱚ ᱦᱟᱸᱜ ᱛᱤᱨᱚᱜ ᱛᱚᱨᱚᱜ ᱪᱟᱞᱟᱜ ᱠᱟᱱ ᱜᱮᱭᱟ
ᱟᱞ ᱫᱚ ᱱᱚᱜᱚᱭ ᱞᱮ ᱥᱤ ᱵᱟᱲᱟ ᱠᱮᱫᱟ ᱠᱟᱹᱴᱤᱡ ᱠᱷᱮᱛ ᱥᱮᱫ ᱠᱚ ᱠᱷᱮᱛ ᱠᱚ ᱵᱟᱹᱭᱦᱟᱹᱲ ᱠᱚ
ᱥᱤ ᱵᱟᱲᱟ ᱠᱮᱫᱟ ᱵᱟᱹᱭᱦᱟᱹᱲ ᱠᱚ ᱵᱟᱝ
ᱦᱩᱸ
ᱱᱚᱜ ᱚᱭ ᱱᱮᱜ-ᱮ ᱯᱮ ᱥᱤ ᱵᱟᱲᱟ ᱚᱪᱚ ᱠᱮᱫᱟ ᱵᱟᱹᱭᱦᱟᱹᱲ ᱠᱚᱫᱚ ᱞᱚᱥᱚᱫ ᱵᱟᱲᱟ ᱦᱚᱪᱚ ᱠᱮᱫᱟ ᱯᱮ
ᱵᱟᱹᱭᱦᱟᱲ ᱠᱚ ᱱᱚᱜᱚᱭ ᱞᱮ ᱥᱤ ᱠᱮᱫᱟ ᱟᱫᱚ ᱨᱚᱦᱚᱭ ᱞᱟᱹᱜᱤᱫ ᱞᱮ
ᱟᱪᱪᱷᱟ ᱟᱪᱪᱷᱟ ᱤᱱᱟ ᱜᱮ ᱞᱟᱹᱭ
ᱟᱹᱰᱤ ᱥᱚᱢᱚᱥᱟ ᱨᱮ ᱯᱟᱲᱟᱜᱼᱟ ᱦᱮᱸ ᱦᱮᱞᱳ ᱵᱟᱝ ᱟᱡᱚᱢ ᱧᱟᱢᱚᱜ ᱠᱟᱱᱟ
ᱦᱮᱸ ᱵᱟᱹᱞᱤᱧ ᱟᱸᱡᱚᱢ ᱮᱫᱟ
ᱱᱤᱛᱚᱜ ᱵᱮᱱ ᱟᱸᱡᱚᱢ ᱮᱫᱟ ᱥᱮ ᱵᱟᱝ
ᱦᱮᱸ ᱦᱮᱸ ᱟᱸᱡᱚᱢ ᱮᱫᱟᱞᱤᱧ
ᱛᱟᱦᱚᱞᱮ ᱥᱤᱭᱳᱜ ᱠᱚᱫᱚ ᱦᱟᱸᱜ ᱛᱟᱦᱚᱞᱮ ᱡᱚᱛᱚ ᱠᱚᱜᱮ ᱦᱩᱭ ᱵᱟᱲᱟ
ᱦᱮᱸ ᱥᱤᱭᱚᱜ ᱠᱚᱫᱚ ᱦᱩᱭ ᱵᱟᱲᱟ ᱟᱠᱟᱱᱟ
ᱢᱟᱱᱮ ᱟᱫᱚ ᱪᱮᱫ ᱠᱚ ᱱᱚᱣᱟ ᱵᱟᱨᱯᱮ ᱠᱟᱛᱷᱟ ᱟᱢ ᱦᱚ ᱞᱟᱹᱭ ᱟᱜ ᱢᱮ ᱠᱟᱹᱴᱤᱡ
ᱚ ᱛᱟᱦᱞᱮ ᱟᱯᱮ ᱟᱯᱮ ᱥᱮᱫ ᱫᱚ ᱛᱟᱦᱚᱞᱮ ᱤᱭᱟᱹ ᱪᱮᱫ ᱠᱚ ᱞᱟᱹᱭᱟ ᱟᱞᱩ ᱠᱚᱠᱚ ᱪᱟᱥ ᱜᱮᱭᱟ ᱥᱮ ᱚᱱᱟ ᱟᱹᱞᱩ ᱠᱚ ᱯᱚᱴᱚᱞ ᱠᱚ ᱵᱷᱮᱱᱰᱤ ᱠᱚ
ᱟᱞᱮ ᱥᱮᱫ ᱫᱚ ᱦᱟᱸᱜ ᱱᱤᱛᱚᱜ ᱫᱚ ᱦᱟᱜ ᱟᱹᱞᱩ ᱠᱚᱫᱚ ᱱᱤᱛᱚᱜ ᱫᱚ ᱪᱟᱥ ᱵᱟᱝ ᱦᱩᱭᱩᱜ ᱠᱟᱱᱟ ᱥᱤᱡᱮᱱ ᱠᱚ ᱦᱟᱸᱜ ᱱᱤᱛᱚᱜ ᱫᱚ ᱯᱟᱨᱚᱢ ᱵᱟᱲᱟᱟᱣ ᱠᱟᱱᱟ ᱥᱤᱡᱮᱱ ᱠᱚ ᱦᱟᱸᱜ ᱥᱮᱴᱮᱨ ᱞᱮᱱ ᱠᱷᱟᱡ ᱴᱷᱤᱠ ᱦᱟᱜ ᱟᱞᱩ ᱠᱚᱫᱚ ᱦᱟᱸᱜ ᱨᱚᱦᱚᱭ ᱠᱚᱫᱚ ᱦᱟᱸᱜ ᱦᱩᱭᱩᱜ ᱜᱮᱭᱟ ᱦᱟᱸᱜ
ᱚ
ᱛᱟᱦᱚᱞᱮ ᱚᱱᱟ ᱪᱟᱥ ᱠᱚᱫᱚ ᱦᱟᱸᱜ ᱦᱩᱭᱩᱜ ᱜᱮᱭᱟ ᱢᱟᱲᱟᱝ ᱥᱮᱫ ᱥᱮ ᱪᱮᱫ
ᱚ ᱦᱩᱸ ᱦᱩᱸ
ᱪᱟᱥ ᱠᱚᱫᱚ ᱦᱟᱸᱜ ᱦᱩᱭᱩᱜ ᱜᱮᱭᱟ
ᱞᱟᱹᱭ ᱮᱫᱟᱞᱤᱧ ᱜᱚᱝᱠᱮ ᱛᱟᱦᱚᱞᱮ ᱟᱯᱮ ᱥᱮᱫ ᱫᱚ ᱤᱭᱟᱹ ᱪᱮᱫ ᱠᱚ ᱞᱟᱹᱭᱟ ᱟᱯᱮᱥᱮᱫ ᱫᱚ ᱦᱩᱲᱩ ᱪᱟᱥ ᱠᱚᱫᱚ ᱦᱩᱭᱩᱜ ᱜᱮᱭᱟ ᱥᱮ ᱵᱟᱝ
ᱦᱩᱲᱩ ᱪᱟᱥ ᱠᱚᱫᱚ ᱦᱳᱲᱳ ᱪᱟᱥ ᱠᱚᱫᱚ ᱱᱚᱜᱼᱚᱭ ᱦᱩᱭᱩᱜ ᱠᱟᱱᱟ ᱦᱟᱜ ᱾
ᱚ ᱚ ᱟᱯᱮ ᱥᱮᱫ ᱥᱟᱨᱡᱚᱢ ᱵᱤᱨ ᱠᱚ ᱦᱮᱱᱟᱜ ᱟᱥᱮ ᱵᱟᱝᱼᱟ ᱾
ᱥᱟᱨᱡᱚᱢ ᱵᱤᱨ ᱠᱚᱫᱚ ᱟᱞᱮ ᱥᱮᱫ ᱫᱚ ᱵᱟᱝ
ᱚᱸ
ᱦᱮᱞᱳ
ᱦᱮᱸ ᱞᱟᱹᱭ ᱢᱮ ᱜᱚᱝᱠᱮ
ᱦᱮᱸ ᱵᱟᱞᱤᱧ ᱟᱸᱡᱚᱢ ᱫᱟ ᱜᱚᱝᱠᱮ ᱾
ᱞᱟᱹᱭ ᱵᱮᱱ ᱞᱟᱹᱭ ᱵᱮᱱ
ᱛᱟᱦᱟᱞᱮ ᱟᱫᱚ ᱚᱱᱛᱮᱫᱚᱦᱟᱜ ᱟᱯᱮᱥᱮᱫ ᱫᱚ ᱚᱲᱟᱜ ᱫᱩᱣᱟᱹᱨ ᱠᱚᱫᱚ ᱛᱤᱱᱟᱹᱜ ᱢᱟᱲᱟᱝ ᱜᱮᱭᱟ ᱱᱤᱛᱚᱜ ᱫᱚ ᱾ ᱚᱱᱛᱮ ᱫᱚ ᱛᱟᱞᱦᱮ ᱮᱠᱷᱚᱱ ᱢᱩᱨᱦᱟᱢ ᱨᱟᱥᱛᱟ ᱜᱮ ᱢᱮᱱᱟᱜ ᱟᱠᱟᱫᱟ ᱥᱮᱠᱚ ᱯᱤᱪ ᱠᱟᱜ ᱯᱮᱭᱟ ᱾
ᱢᱩᱞᱟᱢ ᱨᱟᱥᱴᱟ ᱜᱮ ᱢᱮᱱᱟᱜ ᱟᱠᱟᱫᱟ ᱟᱨᱤ ᱠᱚ ᱯᱤᱡ ᱟᱞᱮᱭᱟ ᱾
ᱵᱟᱯᱮ ᱚᱵᱡᱮᱠ ᱥᱮᱱ ᱵᱟᱲᱟ ᱠᱟᱫᱟ ᱾
ᱦᱮᱸ ᱚᱵᱽᱡᱮᱠᱥᱚᱱ ᱫᱚ ᱟᱣᱨᱤ ᱞᱮ
ᱵᱟᱯᱮ ᱚᱵᱽᱡᱮᱠᱥᱮᱱ ᱵᱟᱲᱟ ᱠᱟᱫᱟ ᱵᱟᱯᱮ ᱢᱮᱛᱟ ᱠᱚᱣᱟ ᱡᱮ ᱴᱷᱤᱠ ᱴᱦᱟᱠ ᱟᱞᱮᱯᱮ ᱱᱚᱝᱠᱟ ᱦᱚᱛᱮᱡ ᱛᱮ ᱾
ᱚᱵᱽᱡᱮᱠᱥᱮᱱ ᱠᱚᱫᱚ ᱚᱵᱽᱡᱮᱠᱥᱮᱱ ᱠᱳᱫᱚ ᱦᱩᱭ ᱠᱟᱱᱟ ᱾ ᱟᱫᱚ ᱟᱹᱨᱤ ᱠᱚ ᱮᱢᱟᱞᱮᱭᱟ ᱞᱟᱹᱭ ᱠᱟᱫᱟ ᱠᱚ ᱛᱚ ᱮᱢᱟᱞᱮᱭᱟ ᱠᱚ ᱾ ᱟᱫᱚ ᱦᱟᱯᱮ ᱪᱮᱫ ᱠᱚ ᱪᱤᱠᱟᱹᱭᱟᱫ
ᱛᱚ ᱟᱯᱮ ᱦᱚᱸᱯᱮ ᱚᱵᱽᱡᱮᱠᱥᱮᱱ ᱵᱟᱲᱟ ᱞᱮᱠᱷᱟᱱ ᱟᱱᱟᱜ ᱫᱚ ᱵᱟᱝ ᱦᱩᱭᱩᱜᱼᱟ ᱾
ᱦᱩᱸ
ᱚᱱᱟ ᱠᱚᱫᱚ ᱟᱯᱮ ᱠᱚᱴᱷᱮᱱ ᱫᱚ ᱜᱚᱲᱚ ᱥᱚᱯᱚᱨᱚᱜ ᱟᱯᱮ ᱨᱮᱱ ᱟᱹᱛᱩ ᱨᱮᱱ ᱦᱚᱲ ᱠᱚ ᱦᱟᱸᱜ ᱡᱩᱫᱤ ᱵᱟᱠᱚ ᱜᱚᱲᱚ ᱥᱚᱯᱚᱲᱚ ᱞᱮᱱᱠᱷᱟᱡ ᱾ ᱪᱤᱠᱟᱛᱮ ᱚᱱᱛᱮ ᱫᱚ ᱰᱟᱦᱟᱨ ᱠᱚᱫᱚ ᱵᱟᱹᱲᱤᱡ ᱛᱮᱜᱮ ᱛᱟᱦᱮᱱᱟ ᱵᱟᱠᱷᱟᱡ
ᱦᱩᱸ
ᱱᱮᱛᱟᱨ ᱫᱚ ᱦᱟᱸᱜ ᱧᱮᱞ ᱜᱚᱴᱟ ᱜᱮ ᱦᱟᱸᱜ ᱧᱮᱞ ᱧᱟᱢᱚᱜ ᱠᱟᱱᱟ ᱡᱮ ᱜᱚᱴᱟ ᱠᱚᱯᱤᱡ ᱛᱟᱠᱚ ᱠᱟᱱᱟ ᱾ ᱰᱷᱟᱹᱞᱟᱹᱭ ᱟᱠᱚ ᱠᱟᱱᱟ ᱠᱚ ᱥᱮ ᱪᱮᱫ
ᱦᱩᱸ ᱦᱩᱸ
ᱚᱱᱠᱟ ᱜᱮ ᱚᱱᱠᱟ ᱢᱮᱱᱟᱜ ᱟᱠᱟᱜ ᱡᱮᱢᱚᱱ ᱟᱯᱮ ᱫᱚ ᱦᱟᱸᱜ ᱵᱟᱯᱮ ᱢᱮᱱ ᱥᱚᱫᱚᱨ ᱠᱟᱫ ᱠᱚᱣᱟ ᱚᱱᱟ ᱛᱮᱦᱟᱸᱜ ᱠᱟᱹᱴᱤᱡ ᱚᱥᱩᱵᱤᱫᱷᱟ ᱨᱮ ᱢᱮᱱᱟᱜ ᱟᱠᱟᱫ ᱯᱮᱭᱟ ᱾
ᱚ ᱜᱚᱝᱠᱮ ᱟᱯ ᱟᱯᱮ ᱥᱮᱫ ᱫᱚ ᱢᱟᱱᱮ ᱯᱤᱪ ᱠᱟᱜ ᱯᱮᱭᱟ ᱠᱚᱥᱮ ᱢᱩᱨᱟᱢ ᱨᱟᱥᱛᱟ ᱜᱮ ᱢᱮᱱᱟᱜ ᱟᱠᱟᱫᱟ᱾
ᱥᱮ ᱡᱤᱛᱟᱹᱣ ᱡᱚᱛᱚ ᱨᱳᱰ ᱠᱚᱫᱚ ᱦᱟᱸᱜ ᱠᱚ ᱵᱤᱡ ᱵᱟᱲᱟ ᱠᱟᱜ ᱞᱮᱭᱟ ᱾ ᱱᱤᱛᱚᱜ ᱫᱚ ᱵᱟᱹᱱᱩᱜ ᱟᱠᱟᱫᱟ ᱡᱚᱛᱚ ᱜᱮ ᱦᱟᱸᱜ ᱴᱷᱤᱠ ᱴᱷᱟᱠ ᱜᱮ
ᱦᱩᱸ
ᱛᱮ ᱟᱢᱫᱚ ᱨᱩᱣᱟᱹ ᱰᱟᱜᱩᱣᱟᱹ ᱜᱮᱭᱟᱢ ᱥᱮ ᱵᱟᱯᱞᱟ ᱠᱟᱱᱟᱢ ᱾
ᱦᱮᱸ
ᱰᱟᱜᱩᱣᱟᱹ ᱜᱮᱭᱟᱢ ᱥᱮ ᱵᱟᱯᱞᱟ ᱠᱟᱱᱟᱢ
ᱡᱩᱣᱟᱹᱱ ᱜᱮᱭᱟᱧ
ᱟᱣᱨᱤ ᱦᱩᱭᱩᱜᱼᱟ
ᱟᱣᱨᱤ ᱜᱚᱝᱠᱮ ᱞᱟᱹᱭ ᱫᱟᱞᱤᱧ ᱟᱵᱤᱱ ᱫᱚ ᱛᱤᱱᱟᱹᱜ ᱠᱞᱟᱥ ᱨᱮᱵᱮᱱ ᱯᱟᱲᱦᱟᱜᱼᱟ ᱾
ᱱᱤᱛᱚ ᱦᱟᱸᱜ ᱱᱟᱦᱟᱜ ᱯᱟᱲᱦᱟᱜ ᱠᱚᱫᱚ ᱟᱹᱞᱤᱧ ᱵᱟᱹᱞᱤᱧ ᱯᱟᱲᱦᱟᱜ ᱜᱮᱭᱟ ᱱᱤᱛᱚᱜ ᱫᱚ ᱚᱞᱚᱜ ᱠᱚᱫᱚ ᱦᱟᱸᱜ ᱟᱹᱰᱤ ᱥᱮᱫᱟᱭ ᱨᱮᱜᱮ ᱯᱟᱨᱚᱢ ᱟᱠᱟᱱᱟ ᱾
ᱚ
ᱚᱲᱟᱜ ᱠᱚᱨᱮᱜ ᱜᱮ ᱢᱮᱱᱟᱜ ᱟᱠᱟᱫ ᱞᱤᱧᱟᱹ ᱯᱟᱲᱦᱟᱣ ᱠᱚᱫᱚ ᱦᱱᱟᱜ ᱵᱟᱝ ᱦᱩᱭᱩᱜ ᱠᱟᱱᱟ ᱛᱟᱦᱚᱞᱮ ᱟᱵᱮᱱ ᱫᱚ ᱛᱤᱱᱟᱹ? ᱯᱟᱲᱦᱟᱜ ᱠᱟᱱ ᱜᱮᱭᱟ ᱢᱮᱱᱛᱮ ᱵᱟᱝ?
ᱤᱧ ᱫᱚ ᱠᱚᱞᱮᱡᱽ ᱯᱷᱟᱥᱴ ᱰᱤᱭᱟᱨ
ᱚ ᱠᱚᱞᱮᱡᱽ ᱯᱷᱟᱥᱴ ᱤᱭᱟᱨ ᱛᱟᱦᱚᱞᱮ ᱵᱷ ᱞᱟᱹᱜᱤᱫ ᱛᱮ ᱚᱱᱠ ᱜᱮᱮ ᱯᱟᱲᱦᱟᱜ ᱛᱟᱵᱚᱱ ᱯᱮ ᱯᱚᱨᱚᱵᱚᱨᱛᱤ ᱠᱟᱞᱨᱮ
ᱦᱮᱸ
ᱵᱟ ᱚᱱᱠᱟᱟᱜ ᱜᱮ ᱢᱚᱸᱡᱽ ᱱᱟᱯᱟᱭ ᱛᱮ ᱯᱟᱲᱦᱟᱜ ᱛᱟᱵᱚᱱ ᱯᱮ ᱠᱟᱹᱴᱤᱡ ᱩᱱᱱᱚᱛᱤ ᱞᱟᱹᱜᱤᱫ ᱫᱚ ᱟᱵᱚ ᱵᱟᱵᱚᱱ ᱯᱟᱲᱦᱟᱣ ᱞᱮᱱᱠᱷᱟᱱ ᱥᱚᱢᱟᱡᱽ ᱫᱚ ᱦᱟᱸᱜ ᱟᱨᱚ ᱛᱟᱭᱱᱚᱢ ᱛᱮ ᱜᱮ
ᱛᱟᱭᱱᱚᱢ ᱛᱮᱫᱚ ᱟᱨᱚ ᱚᱱᱠᱟ ᱫᱚ ᱵᱟᱝ ᱧᱟᱢᱚᱜᱼᱟ᱾
ᱵᱟᱝ ᱯᱟᱲᱦᱟᱣ ᱵᱟᱲᱟ ᱞᱮᱱᱠᱟᱱᱡ ᱞᱟᱦᱟᱮᱫ ᱪᱤᱠᱟᱹᱛᱮ ᱪᱟᱞᱟᱜᱼᱟ?
ᱦᱩᱸ ᱛᱟᱭᱱᱚᱢ ᱛᱮᱫᱚ ᱟᱫᱚ ᱱᱟᱜ ᱠᱷᱟᱱ ᱵᱟᱵᱚᱱ ᱧᱟᱢᱟ᱾ ᱜᱚᱞᱯᱚ ᱠᱚᱦᱚᱸ ᱯᱟᱲᱦᱟᱣ ᱠᱚᱦᱚᱸ ᱟᱫᱚ ᱛᱟᱭᱱᱚᱢ ᱛᱮᱫᱚ ᱵᱟᱵᱚᱱ ᱧᱟᱢᱟ᱾
ᱤ ᱡᱚᱛᱚ ᱵᱩᱡ ᱦᱮᱸ ᱦᱮᱞᱳ ᱟᱸᱡᱚᱢᱚᱜ ᱠᱟᱱᱟ ᱥᱮ ᱵᱟᱝ?
ᱵᱟᱝ ᱟᱸᱡᱚᱢᱚᱜ ᱠᱟᱱᱟ ᱜᱚᱝᱠᱮ᱾
ᱛᱟᱦᱚᱞᱮ ᱟᱵᱚ ᱦᱚᱲ ᱠᱚᱫᱚ ᱦᱟᱸᱜ ᱟᱹᱰᱤ ᱛᱟᱭᱱᱚᱢ ᱨᱮᱜᱮ ᱢᱮᱱᱟᱜ ᱟᱠᱟᱫ ᱵᱚᱱᱟ, ᱥᱮ ᱪᱮᱫ?
ᱛᱟᱭᱱᱚᱢ ᱨᱮᱫᱚ ᱪᱮᱫᱠᱟ?
ᱦᱮᱸ ᱡᱮᱢᱚᱱ ᱪᱮᱫᱮᱠᱟ ᱱᱮᱛᱟᱨ ᱨᱮᱱ ᱜᱤᱫᱽᱨᱟᱹ ᱠᱚᱫᱚ ᱦᱟᱸᱜ ᱵᱮᱥᱤ ᱵᱟᱠᱚ ᱚᱞᱚᱜ ᱯᱟᱲᱦᱟᱜ ᱠᱟᱱᱟ᱾
ᱩᱸ᱾
ᱤᱱᱟᱹᱜᱮᱤᱧ ᱞᱟᱹᱭ ᱦᱚᱪᱚᱭᱫᱟ ᱱᱮᱛᱟᱨ ᱨᱮᱱ ᱜᱤᱫᱽᱨᱟᱹ ᱠᱚᱫᱚ ᱵᱟᱠᱚ ᱚᱞᱚᱜ ᱯᱟᱲᱦᱟᱜ ᱠᱟᱱᱟ᱾ ᱡᱷᱚᱛᱚ ᱟᱹᱰᱤ ᱧᱮᱞ ᱢᱮᱠᱟ ᱥᱮ ᱯᱟᱛᱟ ᱪᱷᱟᱛᱟ ᱫᱚᱢᱮ ᱠᱚᱠᱚ ᱫᱟᱬᱟ ᱵᱟᱲᱟᱭ ᱫᱟ ᱚᱞᱚᱜ ᱯᱟᱲᱦᱟᱣ ᱠᱚᱫᱚ ᱵᱟᱝ ᱦᱩᱭᱩᱜ ᱠᱟᱱᱟ ᱚᱱᱮ ᱚᱱᱠᱟ᱾
ᱦᱩᱸ᱾
ᱠᱟ ᱜᱤᱫᱽᱨᱟᱹ ᱠᱚᱦᱟ ᱱᱮᱦᱟ ᱫᱚ ᱵᱟᱠᱩ ᱵᱩᱡ ᱮᱫᱟ ᱡᱚᱛᱚ ᱜᱤᱫᱽᱨᱟᱼᱟᱜ ᱚᱝᱠᱟ ᱵᱟᱹᱱᱩᱜ ᱟᱠᱟᱜ ᱠᱚᱣᱟ᱾